ᱦᱮᱞᱳ ᱦᱮᱸ ᱜᱚᱢᱠᱮ ᱡᱚᱦᱟᱨ ᱜᱮ ᱥᱟᱹᱜᱩᱱ ᱥᱮᱛᱟᱜ
ᱥᱟᱹᱜᱩᱱ ᱥᱮᱛᱟᱜ
ᱦᱮᱸ ᱛᱟᱦᱚᱞᱮ ᱜᱚᱝᱠᱮ ᱮᱠᱷᱚᱱ ᱫᱚ ᱱᱟᱯᱟᱭ ᱵᱟᱲᱟ ᱜᱮᱭᱟ ᱵᱮᱱ ᱛᱚ
ᱦᱮᱸ ᱜᱚᱝᱠᱮ ᱱᱟᱯᱟᱭ ᱵᱟᱲᱟ ᱜᱮᱭᱟ ᱞᱤᱧ ᱱᱤᱭᱟᱹ ᱜᱷᱟᱲᱤ ᱫᱚ ᱦᱟᱸᱜ
ᱟᱪᱷᱟ ᱟᱪᱷᱟ ᱦᱮᱸᱛᱚ ᱛᱟᱞᱦᱮ ᱪᱮᱫ ᱠᱚᱵᱮᱱ ᱠᱟᱹᱢᱤ ᱵᱟᱲᱟᱭ ᱠᱟᱱᱟ
ᱠᱟᱹᱢᱤ ᱠᱚᱫᱚ ᱦᱟᱸᱜ ᱚᱲᱟᱜ ᱠᱚᱨᱮ ᱜᱮ ᱱᱤᱭᱟᱹ ᱜᱷᱟᱹᱲᱤᱡ ᱢᱮᱱᱟᱜ ᱞᱤᱧᱟ ᱦᱟᱸᱜ ᱪᱩᱞᱩᱝ ᱦᱚᱲᱢᱚ ᱠᱚ ᱫᱩᱨᱵᱚᱞ ᱠᱟᱱᱟᱞᱤᱧ ᱱᱤᱭᱟᱹ ᱜᱷᱟᱹᱲᱤ ᱨᱩᱣᱟᱹ ᱵᱟᱲᱟ ᱞᱮᱱᱟᱞᱤᱧ ᱛᱚ ᱟᱫᱚ ᱠᱟᱹᱢᱤ ᱠᱚᱫᱚ ᱦᱟᱸᱜ ᱠᱟᱹᱢᱤ ᱠᱚᱫᱚ ᱦᱟᱸᱜ ᱚᱠᱟ ᱥᱮᱫ ᱦᱚᱸ ᱪᱟᱞᱟᱣ ᱵᱟᱝ ᱦᱩᱭ ᱠᱟᱱᱟ ᱟᱫᱚ ᱚᱲᱟᱜ ᱠᱚᱨᱮ ᱜᱮ
ᱦᱚᱸ ᱛᱟᱨ ᱯᱚᱨ ᱦᱚᱜᱼᱚᱭ ᱠᱟᱹᱴᱤᱡ ᱮ ᱡᱟᱹᱯᱩᱫ ᱵᱟᱲᱟ ᱠᱮᱫᱟ ᱛᱟᱞᱦᱮ ᱢᱟᱫᱟ ᱨᱩᱣᱟᱹ ᱫᱚ ᱦᱩᱭᱩᱜ ᱠᱟᱱ ᱜᱮᱭᱟ᱾ ᱟᱹᱞᱤᱧ ᱦᱚᱞᱤᱧ ᱱᱚᱝᱠᱟ ᱾ ᱢᱟᱫᱟᱜ ᱠᱟᱱ ᱜᱮᱭᱟ, ᱨᱟᱱ ᱠᱚ ᱠᱟᱹᱴᱤᱡ ᱡᱚᱢ ᱵᱟᱲᱟᱭ ᱦᱩᱭᱩᱜ ᱠᱟᱱᱟ ᱾ ᱟᱪᱷᱟ ᱛᱚ ᱛᱟᱦᱚᱞᱮ ᱜᱚᱝᱠᱮ ᱱᱚᱣᱟ ᱪᱟᱥ ᱠᱟᱹᱢᱤ ᱠᱚᱫᱚ ᱛᱤᱱᱟᱹᱜ ᱯᱮ ᱞᱟᱦᱟ ᱠᱮᱫᱟ?
ᱜᱚᱝᱠᱮ ᱪᱟᱥ ᱠᱟᱹᱢᱤ ᱢᱟ ᱥᱟᱺᱜᱤᱧ ᱫᱚ ᱢᱟᱱᱮ ᱟᱞᱮ ᱢᱟ ᱥᱩᱨ ᱫᱚᱞᱮ ᱥᱩᱨ ᱠᱚᱨᱮ ᱫᱚ ᱠᱚ ᱞᱟᱜᱟᱣ ᱟᱠᱟᱱᱟ ᱟᱨᱠᱤ ᱟᱫᱚ ᱥᱟᱺᱜᱤᱧ ᱠᱚᱜᱮ ᱠᱟᱴᱤᱡ ᱪᱩᱞᱩᱝ ᱵᱟᱹᱠᱤ ᱢᱮᱱᱟᱜ ᱛᱟᱞᱮᱭᱟ ᱟᱞᱮᱭᱟᱜ ᱢᱟ᱾ ᱟᱫᱚ ᱪᱟᱥ ᱫᱚ ᱦᱩᱭᱩᱜ ᱠᱟᱱᱟ ᱯᱚᱧᱪᱟᱥ ᱯᱟᱨᱥᱮᱱ ᱫᱚᱠᱚ ᱨᱚᱦᱚᱭ ᱜᱚᱫ ᱠᱟᱱᱟ᱾
ᱛᱟᱦᱚᱞᱮ ᱟᱹᱰᱤ ᱩᱥᱟᱹᱨᱟ ᱞᱟᱦᱟ ᱧᱚᱜ ᱠᱟᱱ ᱜᱮᱭᱟ ᱯᱮ ᱟᱞᱮ ᱱᱚᱱᱛᱮ ᱫᱚ ᱜᱚᱝᱠᱮ ᱨᱚᱦᱚᱭ ᱠᱚᱫᱚ ᱟᱣᱨᱤ ᱞᱮ ᱨᱚᱦᱚᱭᱟ ᱛᱟᱨ ᱯᱚᱨ ᱦᱮ ᱦᱚᱞᱟ ᱢᱟᱦᱫᱮᱨᱮ ᱠᱟᱹᱴᱤᱡ ᱮ ᱫᱟᱜ ᱵᱟᱲᱟ ᱠᱮᱫ ᱛᱮ ᱫᱟᱜ ᱠᱚ ᱞᱟᱜᱟᱣ ᱞᱮᱱ ᱛᱟᱦᱮᱸ ᱵᱟᱹᱭᱦᱟᱹᱲ ᱠᱚᱨᱮ ᱱᱟᱜ᱾ ᱛᱟᱦᱞᱮ ᱚᱸᱰᱮ ᱠᱚᱫᱚ ᱥᱤ ᱫᱚᱠᱚ ᱥᱤᱭᱮᱫ ᱜᱮᱭᱟ ᱟᱨ ᱛᱚᱞᱟ ᱠᱚᱦᱚᱸ ᱦᱩᱰᱤᱧ ᱧᱚᱜ ᱜᱮᱭᱟ ᱛᱟᱞᱦᱮ ᱨᱚᱦᱚᱭ ᱠᱚᱫᱚ ᱦᱟᱯᱮ ᱟᱣᱨᱤ ᱮᱛᱚᱦᱚᱜᱼᱟ ᱾
ᱦᱩᱸ
ᱛᱟᱦᱚᱞᱮ ᱜᱚᱢᱠᱮ ᱟᱯᱮ
ᱨᱚᱦᱳᱭ ᱠᱚ
ᱦᱮᱸ ᱞᱟᱹᱭ ᱫᱟᱞᱤᱧ ᱦᱮᱸ ᱟᱯᱮ ᱥᱮᱫ ᱫᱚ ᱜᱚᱝᱠᱮ ᱱᱚᱝᱠᱟ ᱦᱩᱲᱩ ᱠᱚᱫᱚ ᱛᱤᱱ ᱫᱷᱟᱣ ᱯᱮ ᱨᱚᱦᱚᱭᱟ ᱱᱚᱝᱠᱟ ᱫᱷᱚᱨᱚᱱ ᱦᱩᱲᱩ ᱦᱚᱸᱯᱮ ᱨᱚᱦᱚᱭᱟ ᱥᱮ ᱱᱚᱝᱠᱟ ᱟᱥᱟᱲ ᱵᱚᱸᱜᱟ ᱫᱟᱜ ᱛᱮ ᱜᱮᱠᱚ ᱨᱚᱦᱚᱭᱟ ᱾
ᱵᱟᱝ ᱜᱚᱢᱠᱮ ᱟᱞᱮ ᱥᱮᱫ ᱫᱚ ᱵᱟᱨᱭᱟ ᱥᱤᱡᱤᱱ ᱜᱮᱞᱮ ᱨᱚᱦᱚᱭᱟ᱾ ᱥᱤᱛᱩᱝ ᱦᱩᱲᱩ ᱦᱚᱞᱮ ᱨᱚᱦᱚᱭ ᱜᱮᱭᱟ ᱟᱨ ᱱᱚᱣᱟ ᱡᱟᱦᱟᱸ ᱫᱟᱜ ᱥᱤᱡᱤᱱ ᱟᱨᱠᱤ ᱡᱟᱦᱟᱸ ᱟᱥᱟᱲ ᱵᱚᱸᱜᱟ ᱚᱱᱟ ᱦᱚᱞᱮ ᱨᱚᱦᱚᱭ ᱜᱮᱭᱟ ᱾
ᱛᱟᱦᱚᱞᱮ ᱜᱚᱢᱠᱮ ᱟᱯᱮ ᱫᱚ ᱡᱟᱹᱱᱤᱡ ᱠᱮᱱᱮᱞ ᱫᱟᱜ ᱠᱚ ᱥᱮ ᱥᱟᱵ ᱢᱟᱨᱥᱟᱞ ᱫᱟᱜ ᱠᱚᱯᱮ ᱧᱟᱢᱟ ᱛᱟᱦᱚᱞᱮ ᱫᱷᱚᱨᱚᱱ ᱛᱮᱯᱮ ᱚᱱᱟ ᱛᱮᱯᱮ ᱨᱚᱦᱚᱭ ᱫᱟᱲᱮᱜ ᱠᱟᱱᱟ ᱟ ᱱᱚᱣ ᱠᱮᱱᱮᱞ ᱫᱟᱜ ᱦᱚᱸ ᱵᱟᱹᱱᱩᱜᱼᱟ, ᱥᱮ ᱱᱚᱝᱠᱟ ᱢᱤᱱᱤ ᱥᱮᱞᱳ ᱦᱚᱸ ᱵᱟᱹᱱᱩᱜᱼᱟ ᱾ ᱛᱟᱞᱦᱮ ᱫᱷᱚᱨᱚᱢ ᱫᱤᱱ ᱫᱚ ᱵᱟᱝᱞᱮ ᱨᱚᱦᱚᱭ ᱫᱟᱲᱮᱭᱟᱜᱼᱟ
ᱟᱪᱪᱷᱟ ᱟᱪᱪᱷᱟ ᱟᱞᱮ ᱥᱮᱫ ᱫᱚ ᱚᱱᱟ ᱠᱚ ᱢᱮᱱᱟᱜᱼᱟ ᱟᱨᱠᱤ ᱢᱟᱱᱮ ᱠᱚ ᱢᱮᱱᱟᱜᱼᱟ ᱟᱫᱚ ᱚᱱᱟ ᱢᱤᱢᱤ ᱛᱮᱜᱮ ᱞᱮ ᱨᱚᱦᱚᱭᱟ ᱟᱨᱠᱤ
ᱚ ᱱᱚᱜ ᱡᱮ ᱱᱚᱣᱟ ᱦᱩᱲᱩ ᱪᱷᱟᱲᱟ ᱪᱮᱫ ᱠᱚᱯᱮ ᱨᱚᱦᱚᱭ ᱜᱮᱭᱟ
ᱦᱩᱲᱩ ᱪᱷᱟᱲᱟ ᱫᱚ ᱱᱚᱣᱟ ᱥᱤᱡᱤᱱ ᱨᱮᱫᱚ ᱦᱟᱸᱜ ᱦᱩᱲᱩ ᱜᱮᱞᱮ ᱨᱚᱦᱚᱭᱟ ᱡᱟᱦᱟᱸ ᱟᱥᱟᱲ ᱵᱚᱸᱜᱟ ᱥᱤᱡᱤᱱ ᱫᱚ ᱟᱫᱚ ᱦᱟᱱᱮ ᱟᱨᱦᱚ ᱮᱴᱟᱜ ᱥᱤᱡᱤᱱ ᱤᱭᱟᱹ ᱥᱤᱡᱤᱱ ᱨᱮᱫᱚ ᱥᱤᱛᱩᱝ ᱥᱤᱡᱤᱱ ᱨᱮᱫᱚ ᱟᱱᱟᱡᱽ ᱠᱚᱞᱮ ᱪᱟᱥ ᱵᱟᱲᱟᱭᱟ
ᱚ ᱟᱪᱪᱷᱟ ᱟᱪᱪᱷᱟ ᱦᱮᱸ ᱛᱚ ᱟᱞᱮ ᱦᱚᱸ ᱜᱚᱢᱠᱮ ᱱᱚᱣᱟ ᱵᱟᱹᱭᱦᱟᱹᱲ ᱠᱚᱨᱮᱱᱟᱜ ᱫᱚ ᱦᱩᱲᱩ ᱜᱮᱞᱮ ᱨᱚᱦᱚᱭᱟ ᱟᱨ ᱡᱟᱦᱟᱸ ᱵᱟᱹᱫᱽ ᱠᱚᱨᱮᱱᱟᱜ ᱦᱟᱥᱟ ᱛᱚ ᱦᱳᱭ ᱚᱱᱛᱮ ᱫᱚ ᱥᱟᱢᱟᱨᱥᱟᱞ ᱛᱟᱞ ᱠᱚ ᱦᱟᱥᱟ ᱠᱚ ᱚᱱᱛᱮ ᱫᱚ ᱦᱩᱲᱩ ᱠᱚᱫᱚ ᱵᱟᱝᱠᱚ ᱨᱚᱦᱚᱭᱟ ᱛᱟᱦᱚᱞᱮ ᱟᱹᱰᱤ ᱨᱚᱠᱚᱢᱟᱜ ᱱᱚᱣᱟ ᱩᱛᱩ ᱟᱱᱟᱡ ᱠᱚ ᱦᱮᱸ ᱨᱚᱦᱚᱭᱟᱠᱚ ᱡᱟᱦᱟᱸ ᱥᱤᱡᱤᱱ ᱨᱮ ᱧᱮᱞ ᱧᱟᱢᱚᱜᱼᱟ ᱤᱠᱚ ᱨᱚᱦᱚᱭᱟ ᱡᱟᱦᱟᱸ ᱚᱲᱟᱜ ᱡᱚᱢ ᱛᱚ ᱦᱩᱭᱩᱜᱼᱟ ᱥᱟᱶᱛᱮ ᱟᱠᱷᱨᱤᱧ ᱫᱷᱟᱹᱵᱤᱡ ᱦᱚᱸ ᱦᱩᱭ ᱞᱮᱭᱟ ᱟᱨ ᱦᱮᱸ ᱛᱟᱦᱚᱞᱮ ᱱᱤᱛᱳ ᱫᱚ ᱫᱟᱜ ᱡᱟᱹᱯᱩᱫ ᱵᱤᱱ ᱦᱮᱸ ᱛᱟᱦᱞᱮ ᱵᱟᱹᱫᱽ ᱨᱮ ᱥᱮ ᱠᱷᱮᱛ ᱠᱚᱨᱮ ᱫᱚᱢᱮ ᱨᱚᱠᱚᱡ ᱜᱚᱸᱜᱷᱟ ᱥᱟᱶᱛᱮ ᱦᱟᱹᱠᱩ ᱠᱚᱠᱚ ᱨᱟᱠᱟᱵᱚᱜ ᱠᱟᱱ ᱜᱮᱭᱟ ᱛᱟᱦᱚᱞᱮ ᱜᱚᱝᱠᱮ ᱱᱩᱠᱩ ᱫᱚᱯᱮ ᱥᱟᱵ ᱮᱫ ᱠᱚᱣᱟ ᱥᱮ ᱵᱟᱝᱼᱟ
ᱜᱚᱢᱠᱮ ᱱᱤᱭᱟᱹ ᱜᱟᱹᱲᱤ ᱢᱟ ᱢᱟᱱᱮ ᱪᱟᱞᱟᱣ ᱫᱚᱠᱚ ᱪᱟᱞᱟᱜ ᱠᱟᱱ ᱜᱮᱭᱟ ᱟᱞᱮ ᱱᱚᱣᱟ ᱠᱚᱨᱮᱱ ᱡᱟᱦᱟᱸ ᱠᱚ ᱥᱟᱵ ᱠᱚᱣᱟ ᱟᱨᱠᱤ ᱟᱫᱚ ᱱᱤᱡᱮ ᱢᱟ ᱦᱟᱸᱜ ᱫᱩᱨᱵᱚᱞ ᱦᱩᱭ ᱠᱟᱱᱟ ᱦᱟᱸᱜ ᱱᱤᱭᱟᱹ ᱜᱷᱟᱹᱲᱤᱡ ᱫᱚ ᱟᱫᱚ ᱚᱱᱟᱛᱮ ᱵᱟᱝ ᱪᱟᱞᱟᱣ ᱦᱩᱭᱩᱜ ᱠᱟᱱᱟ ᱵᱟᱝᱠᱷᱟᱱ ᱡᱟᱦᱟᱸᱭ ᱦᱤᱭ ᱠᱚ ᱪᱟᱞᱟᱜ ᱜᱮᱭᱟ ᱩᱱᱠᱩ ᱥᱟᱫᱟᱜ ᱠᱚ ᱟᱨᱠᱤ ᱡᱟᱦᱟᱸᱭ ᱦᱟᱜ ᱦᱟᱠᱩ ᱵᱟᱲᱥᱤ ᱥᱮ ᱦᱟᱠᱩ ᱯᱟᱥᱤ ᱨᱮᱠᱚ ᱪᱟᱞᱟᱜ ᱜᱮᱭᱟ ᱩᱱᱠᱩ ᱫᱚᱠᱚ ᱪᱟᱞᱟᱜ ᱠᱟᱱ ᱜᱮᱭᱟ ᱟᱨᱠᱤ ᱟᱫᱚ ᱱᱤᱡᱮ ᱦᱟᱸᱜ ᱵᱟᱝ ᱪᱟᱞᱟᱣ ᱦᱩᱭᱩᱜ ᱠᱟᱱᱟ
ᱚ ᱟᱪᱪᱷᱟ ᱟᱪᱪᱷᱟ ᱛᱟᱦᱚᱞᱮ ᱜᱚᱝᱠᱮ ᱟᱠᱟ ᱠᱚᱨᱮ
ᱚ
ᱚᱠᱟ ᱱᱚᱝᱠᱟ ᱠᱷᱮᱛ ᱠᱚᱨᱮ ᱜᱮ ᱥᱮ ᱱᱚᱝᱠᱟ ᱱᱟᱹᱭ ᱜᱟᱰᱟ ᱠᱚᱦᱚᱸ ᱦᱮᱱᱟᱜᱼᱟ ᱚᱱᱟ ᱠᱟᱹ ᱯᱮ ᱠᱚᱣᱟ
ᱠᱷᱮᱛ ᱠᱚᱨᱮ ᱫᱚ ᱦᱟᱸᱜ ᱟᱹᱨᱤᱭᱟᱭ ᱚᱱᱟ ᱦᱚᱸ ᱫᱚ ᱵᱟᱠᱚ ᱠᱟᱱᱟ ᱚᱱᱟ ᱡᱟᱦᱟᱸ ᱵᱟᱠᱚ ᱢᱮᱱᱟᱜᱼᱟ ᱜᱟᱰᱟ ᱠᱚ ᱢᱮᱱᱟᱜᱼᱟ ᱚᱱᱟ ᱠᱚᱨᱮᱜᱮ ᱦᱟᱹᱠᱩ ᱠᱚ ᱥᱟᱵᱣᱮᱫ ᱠᱚᱣᱟ ᱟᱨᱠᱤ ᱱᱤᱭᱟᱹ ᱜᱷᱟᱹᱲᱤ ᱨᱮᱜᱮ
ᱦᱮᱸ ᱦᱮᱸ ᱦᱮ ᱟᱞᱮ ᱱᱚᱸᱰᱮ ᱦᱚᱸ ᱱᱚᱝᱠᱟ ᱜᱟᱰᱟ ᱠᱚᱦᱚᱸ ᱦᱮᱱᱟᱜᱼᱟ ᱟᱞᱮ ᱟᱹᱛᱩ ᱢᱚᱡᱽ ᱢᱩᱪᱟᱹᱫ ᱨᱮᱜᱮ ᱢᱟᱨᱟᱝ ᱫᱚ ᱵᱟᱝ ᱠᱟᱱᱟ ᱪᱮᱞᱯᱮᱝ ᱪᱮᱞᱯᱮᱝ ᱠᱟᱹᱴᱤᱡ ᱧᱚᱜ ᱜᱮ ᱛᱟᱦᱞᱮ ᱚᱸᱰᱮ ᱦᱚᱸ ᱠᱚ ᱱᱚᱝᱠᱟ ᱦᱟᱹᱠᱩ ᱠᱚ ᱥᱟᱵ ᱠᱚᱣᱟ ᱟᱨ ᱟᱞᱮᱭᱟᱜ ᱵᱟᱸᱫᱷ ᱛᱮᱦᱚᱸ ᱡᱚᱠᱷᱚᱱ ᱫᱟᱜ ᱠᱚ ᱵᱚᱞᱚᱱᱟ ᱩᱱ ᱥᱩᱢᱟᱹᱭ ᱦᱚᱸ ᱨᱟᱠᱟᱵᱚᱜ ᱜᱮᱭᱟ ᱠᱚ ᱛᱟᱞᱦᱮ ᱫᱟᱜ ᱡᱟᱹᱲᱤ ᱵᱚᱱᱫᱚ ᱥᱟᱥᱟᱣ ᱛᱮᱜᱮ ᱟᱛᱩ ᱦᱚᱲ ᱟᱹᱰᱤ ᱦᱚᱲᱮᱢ ᱮᱰᱩᱚᱠᱚᱢᱟᱜ ᱟᱠᱚᱣᱟᱜ ᱦᱟᱹᱠᱩ ᱥᱟᱵ ᱢᱟ ᱡᱚᱱᱛᱨᱚ ᱯᱟᱹᱛᱤ ᱥᱟᱵ ᱠᱟᱛᱮᱫ ᱠᱚ ᱩᱰᱩᱠᱚᱜ-ᱟ ᱛᱟᱞᱦᱮ ᱚᱱᱮ ᱚᱱᱠᱟ ᱨᱮᱜᱮ ᱟᱹᱰᱤ ᱡᱟᱹᱥᱛᱤ ᱜᱮ ᱱᱚᱠᱟ ᱩᱛᱩ ᱡᱚᱢ ᱞᱮᱠᱟ ᱫᱚᱠᱚ ᱦᱩᱭᱩᱜ ᱜᱮᱭᱟ ᱟᱨᱠᱤ ᱦᱩᱸ᱾
ᱟᱪᱪᱷᱟ ᱛᱟᱦᱚᱞᱮ ᱦᱮᱸᱢ
ᱪᱮᱫ ᱠᱩᱛ ᱩᱛ ᱠᱚ ᱵᱤᱞᱤᱜ-ᱟ ᱥᱮ ᱱᱚᱝᱠᱟᱱᱟᱜ ᱟᱹᱰᱤ ᱨᱚᱠᱚᱢᱟᱜ ᱡᱚᱠᱚ ᱵᱤᱞᱤᱜ ᱠᱟᱱᱟ ᱦᱮᱸ ᱟᱞᱮ ᱥᱮᱫ ᱫᱚ ᱠᱩᱫᱚ ᱫᱟᱨᱮ ᱠᱚᱫᱚ ᱪᱟᱵᱟᱭᱮᱱᱟ ᱱᱚᱝᱠᱟ ᱠᱚ ᱢᱟᱜ ᱵᱟᱲᱟ ᱠᱮᱫᱟ, ᱥᱮᱠᱚ ᱟᱹᱠᱷᱨᱤᱧ ᱠᱮᱫᱟ, ᱛᱟᱦᱚᱞᱮ ᱜᱚᱝᱠᱮ ᱟᱯᱮᱥᱮᱜ ᱠᱩᱫ ᱫᱟᱨᱮ ᱠᱚ ᱩ ᱡᱟᱦᱟᱸ ᱧᱮᱞ ᱧᱟᱢᱚᱜᱼᱟ ᱥᱮ ᱡᱚᱢ ᱵᱟᱲᱟᱭ ᱦᱩᱭᱩᱜ ᱛᱟᱦᱮᱸᱫ ᱚᱱᱠᱟᱱᱟᱜ, ᱪᱮᱫ ᱠᱚ ᱦᱮᱱᱟᱜ ᱟ ᱥᱮ ᱵᱟᱹᱱᱩᱜ ᱟᱯᱮᱥᱮᱫ ᱦᱚᱸ
ᱠᱮ ᱟᱞᱮ ᱥᱮᱫ ᱢᱟ ᱠᱩᱫ ᱫᱟᱨᱮ ᱠᱚᱫᱚ ᱛᱟᱦᱮᱸ ᱫᱚ ᱛᱟᱦᱮᱸ ᱜᱮᱭᱟ ᱥᱮ ᱢᱮᱱᱟᱜ ᱢᱮᱱᱟᱜ ᱜᱮᱭᱟ, ᱟᱫᱚ ᱠᱩᱫ ᱠᱩᱠᱚ ᱤᱫᱤᱭᱮᱫ ᱠᱲᱱ ᱚᱱᱟ ᱢᱟ ᱯᱷᱟᱭ ᱯᱟᱭᱤᱵ ᱢᱟ ᱯᱟᱨᱚᱢ ᱟᱫᱚ ᱵᱟᱲᱟ ᱦᱩᱭᱩ ᱠᱟᱱ ᱜᱤᱭᱟ ᱦᱟᱸᱜ ᱟᱫᱚ ᱦᱟᱸᱜ ᱡᱚᱢ ᱵᱟᱲᱟ ᱱᱚᱝ ᱠᱟ ᱜᱤ ᱡᱚᱛᱚ ᱜᱮ ᱛᱟᱦᱮᱸ ᱠᱟᱱᱟ ᱠᱩᱫ ᱫᱟᱨᱮ, ᱠᱷᱮᱡᱩᱨ ᱫᱟᱨᱮ᱾ ᱠᱩᱭᱟ ᱥᱟᱱᱛᱟᱞ ᱜᱮ ᱵᱚᱱ ᱛᱟᱸᱦᱮ ᱠᱟᱱᱟ ᱡᱚᱛᱚ
ᱦᱮᱸ ᱱᱮᱛᱟᱨ ᱟᱞᱮᱱ ᱦᱚᱸ ᱟᱹᱰᱤ ᱡᱟᱹᱥᱛᱤ ᱜᱮ ᱦᱮᱡ ᱠᱟᱱᱟ ᱞᱟᱦᱟ ᱧᱚᱜ ᱫᱚ᱾ ᱛᱟᱦᱚᱞᱮ ᱱᱚᱝᱠᱟ ᱢᱟᱜ ᱦᱚᱪᱚ ᱠᱮᱫᱟ ᱠᱚ ᱫᱟᱨᱮ ᱠᱚᱠᱚ ᱟᱹᱠᱷᱨᱤᱧ ᱠᱮᱫᱟ ᱥᱮ ᱱᱚᱝᱠᱟ ᱯᱟᱴᱟ ᱠᱚ ᱠᱚ ᱡᱩᱛ ᱮᱫᱟ ᱛᱟᱦᱚᱞᱮ ᱚᱱᱮ ᱚᱝᱠᱟ ᱨᱮᱜᱮ ᱱᱮᱛᱟᱨ ᱫᱚ ᱪᱟᱵᱟᱣ ᱠᱟᱱᱟ ᱛᱟᱞᱦᱮ ᱥᱤᱡᱤᱱ ᱨᱮ ᱟᱵᱮᱱ ᱡᱩᱫᱤ ᱡᱚ ᱵᱤᱞᱤ ᱵᱮᱱ ᱡᱚᱢᱟ ᱟᱹᱰᱤ ᱱᱟᱯᱟᱭ ᱜᱮ ᱥᱮ ᱮᱸ ᱨᱟᱱ ᱞᱮᱠᱟ ᱢᱤᱜᱴᱮᱱᱮ ᱠᱟᱹᱢᱤᱭᱟ ᱱᱚᱣᱟ ᱠᱚᱫᱚ ᱡᱚᱢ ᱫᱚ ᱞᱟᱹᱠ ᱛᱤ ᱠᱟᱱ ᱜᱮᱭᱟ ᱦᱮᱸ ᱛᱟᱦᱚᱞᱮ ᱜᱚᱝᱠᱮ ᱱᱮᱜ-ᱮ ᱱᱮᱛᱟᱨ ᱫᱤᱱ ᱜᱮᱛᱚ ᱫᱚᱢᱮ ᱩᱫ ᱯᱩᱴᱠᱟᱹ ᱠᱚ ᱡᱟᱱᱟᱢᱚᱜ, ᱚᱭ ᱡᱟᱦᱟᱸᱭ ᱵᱤᱨ ᱫᱤᱥᱚᱢ ᱠᱟᱱᱟ ᱠᱩ ᱩᱱᱠᱩ ᱫᱩᱠᱩ ᱧᱟᱢ ᱜᱤᱭᱟ ᱛᱟᱦᱚᱞᱮ ᱟᱞᱮ ᱦᱚᱸ ᱵᱤᱨ ᱫᱤᱥᱚᱢ ᱠᱟᱱ ᱜᱤᱭᱟᱞᱮ ᱛᱚ ᱩᱫ ᱯᱩᱴᱠᱟᱹ ᱛᱮᱫᱚ ᱵᱟᱝᱞᱮ ᱚᱵᱷᱟᱵᱚᱜ ᱠᱟᱱᱟ ᱛᱟᱞᱦᱮᱴᱮ ᱜᱚᱝᱠᱮ ᱟᱯᱮ ᱥᱮᱫ ᱫᱚ ᱪᱤᱜᱠᱟ ᱴᱟᱺᱰᱤ ᱡᱟᱭᱜᱟ ᱠᱟᱱᱟ ᱥᱮ ᱱᱚᱝᱠᱟ ᱵᱤᱨ ᱫᱤᱥᱚᱢ ᱦᱚᱸ ᱠᱟᱱ ᱜᱤᱭᱟᱯᱮ?
ᱟᱞᱮ ᱦᱚᱸ ᱵᱤᱨ ᱫᱤᱥᱚᱢ ᱦᱚᱲ ᱜᱤ ᱠᱟᱱᱟ ᱞᱮ᱾
ᱚ ᱟᱪᱪᱷᱟ ᱟᱪᱪᱷᱟ
ᱯᱩᱴᱠᱟᱹ ᱠᱚ ᱟᱯᱮ ᱟᱞ ᱱᱚᱛᱮ ᱦᱚᱸ ᱟᱞᱮᱥᱮᱫ ᱱᱚ ᱯᱩᱴᱠᱟᱹ ᱠᱚ ᱠᱚ ᱦᱚᱯᱚᱱᱚᱜ ᱠᱟᱱ ᱜᱤᱭᱟ ᱟᱫᱚ ᱟᱯᱮᱥᱮᱜ ᱫᱚ ᱯᱩᱴᱠᱟᱹ ᱠᱚᱫᱚ ᱚᱢᱚᱱᱚᱜ ᱠᱟᱱᱟ ᱠᱚ ᱥᱮ ᱟᱹᱣᱨᱤ?
ᱚ ᱦᱮᱸ ᱜᱚᱝᱠᱮ ᱯᱩᱴᱠᱟᱹ ᱠᱩᱫᱚ ᱠᱩ ᱡᱟᱱᱟᱢ ᱫᱚᱠᱚ ᱡᱟᱱᱟᱢᱚᱜ ᱠᱟᱱ ᱜᱤᱭᱟ᱾ ᱛᱟᱞᱦᱮ ᱚᱛ ᱵᱷᱤᱛᱤᱨ ᱨᱮᱠᱚ ᱛᱟᱦᱮᱱᱟ ᱛᱚ ᱥᱮ ᱠᱟᱹᱴᱤᱡ ᱠᱚ ᱩᱴᱩᱜ ᱠᱟᱜ-ᱟ ᱛᱟᱦᱚᱞᱮ ᱡᱚᱛᱚ ᱦᱚᱲᱟᱜ ᱢᱮᱸᱫ ᱨᱮᱫᱚ ᱵᱟᱝᱠᱚ ᱞᱟᱜᱟᱜ-ᱟ ᱛᱟᱦᱚᱞᱮ ᱟᱵᱮᱱ ᱚᱱᱟ ᱥᱩᱨ ᱛᱮᱵᱮᱱ ᱯᱟᱨᱚᱢᱚᱜ ᱨᱮᱦᱚᱸ ᱟᱵᱮᱱ ᱵᱟᱝᱵᱮᱱ ᱧᱮᱞ ᱧᱟᱢ ᱠᱩᱣᱟ ᱛᱟᱦᱚᱞᱮ ᱟᱹᱰᱤᱜᱟᱱ ᱦᱚᱲᱜᱮ ᱜᱤᱠᱩ ᱧᱟᱢ ᱠᱚᱣᱟ ᱟᱨ ᱡᱚᱛᱚ ᱦᱚᱲ ᱫᱚ ᱵᱟᱝᱠᱚ ᱧᱟᱢ ᱠᱚᱣᱟ ᱟᱨ ᱩᱫ ᱠᱚ ᱦᱩᱭᱩᱜ ᱠᱟᱱᱟ ᱟᱹᱰᱤ ᱡᱟᱹᱥᱛᱤ ᱜᱮ ᱛᱟᱞᱦᱮ ᱩᱫ ᱫᱚ ᱟᱵᱮᱱ ᱯᱷᱟᱸᱠᱟ ᱨᱮᱦᱚᱸ ᱵᱚᱱ ᱧᱮᱧᱟᱢᱟ ᱵᱤᱨ ᱨᱮᱵᱮᱱ ᱵᱚᱞᱚ ᱞᱮᱱᱠᱷᱟᱱ ᱥᱮ ᱠᱟᱹᱴᱤᱡ ᱯᱟᱞᱟ ᱯᱟᱛ ᱛᱮᱦᱚᱸ ᱫᱟᱯᱟᱞ ᱠᱚᱜ-ᱟ ᱩᱴᱩᱜ ᱠᱚᱜ-ᱟ ᱚᱱᱟ ᱠᱚᱵᱮᱱ ᱟᱸ ᱠᱟᱰᱮᱡ ᱛᱮᱵᱮᱱ ᱥᱚᱨᱟᱣ ᱞᱮᱠᱷᱟᱱ ᱜᱮᱵᱮᱱ ᱧᱮᱞ ᱧᱟᱢᱟ᱾ ᱛᱟᱦᱞᱮ ᱩᱫ ᱫᱚ ᱡᱚᱛᱚ ᱦᱚᱲ ᱜᱮᱠᱚ ᱧᱟᱢᱟ ᱠᱚ ᱡᱟᱹᱥᱛᱤ ᱜᱮ ᱛᱟᱞᱦᱮ ᱡᱮᱢᱚᱱ ᱦᱚᱜ-ᱚ ᱱᱟᱯ ᱯᱟᱴᱠᱟ ᱩᱫ ᱥᱮ ᱛᱚᱨᱢᱟᱞ ᱩᱫ ᱦᱮᱸ ᱦᱮᱸ ᱚᱼᱚ ᱱᱚᱝᱠᱟᱱᱟᱜ ᱩᱫ ᱠᱚ ᱟᱨ ᱦᱚᱨᱛᱚᱫ ᱩᱫ ᱠᱚᱫᱚ ᱜᱚᱝᱠᱮ ᱱᱤᱭᱟᱹ ᱱᱤᱭᱟᱹ ᱥᱚᱢᱚᱭ ᱫᱚ ᱡᱟᱹᱱᱤᱡ ᱵᱟᱝ ᱡᱟᱱᱟᱢᱚᱜ ᱜᱮᱭᱟ ᱵᱟᱝᱞᱤᱧ ᱧᱮᱧᱟᱢᱮᱜ ᱠᱚᱣᱟ ᱛᱚ᱾ ᱦᱮᱸ ᱦᱟᱞᱟᱝ ᱠᱚᱦᱚᱸ
ᱦᱮᱸ ᱦᱳᱭ ᱜᱚᱝᱠᱮ, ᱟᱫᱚ ᱚᱱᱟ ᱥᱤᱡᱤᱱ ᱛᱟᱨ ᱡᱮᱡᱟᱨ ᱢᱩᱫᱴᱟᱝ ᱥᱤᱡᱤᱱ ᱛᱟᱦᱮᱸᱱᱟ ᱛᱚ
ᱦᱮᱸ ᱦᱮᱸ
ᱦᱳᱭ ᱟᱫᱚ ᱚᱱᱟ ᱥᱤᱡᱤᱱ ᱪᱷᱟᱲᱟ ᱢᱟ ᱵᱟᱝ ᱚᱢᱚᱱᱚᱜ ᱜᱮᱭᱟ ᱥᱮ᱾
ᱦᱮᱸ ᱦᱮᱸ ᱛᱟᱞᱦᱮ ᱥᱤᱡᱤᱱ ᱪᱷᱟᱲᱟ ᱫᱚ ᱵᱟᱝ ᱦᱩᱭᱩᱜᱼᱟ᱾ ᱛᱟᱯᱚᱨ ᱜᱚᱝᱠᱮ ᱛᱟᱞᱦᱮ ᱟᱯᱮᱭᱟᱜ ᱵᱤᱨ ᱵᱤᱨ ᱨᱮ ᱛᱚᱵᱮᱱ ᱞᱟᱹᱭᱫᱟ᱾ ᱦᱮᱸ ᱩᱫ ᱠᱚ ᱯᱩᱴᱠᱟᱹ ᱠᱚ ᱠᱚ ᱧᱟᱢᱚᱜ ᱠᱟᱱᱟ ᱛᱟᱞᱦᱮ ᱦᱮᱸᱜ ᱚᱸ ᱡᱚᱼᱵᱤᱞᱤ ᱠᱚ ᱪᱮᱫ ᱠᱚ ᱦᱮᱱᱟᱜᱼᱟ ᱵᱤᱨ ᱠᱚᱨᱮ ᱾ ᱡᱟᱦᱟ ᱦᱮᱸ ᱡᱚᱢ ᱜᱟᱱᱚᱜᱼᱟ ᱥᱮ ᱱᱚᱝᱠᱟᱱᱟᱜ ᱧᱮᱞ ᱧᱟᱢ ᱠᱟᱫᱟ ᱯᱮ
ᱜᱚᱝᱠᱮ ᱟᱞᱮ ᱵᱤᱨ ᱠᱥᱩᱨ ᱨᱮ ᱫᱚ ᱦᱟᱸᱜ ᱡᱚᱢ ᱡᱤᱱᱤᱥ ᱡᱚᱢ ᱫᱟᱨᱮ ᱠᱚᱫᱚ ᱦᱟᱸᱜ ᱡᱟᱦᱟᱸ ᱡᱚ ᱫᱟᱨᱮ ᱡᱟᱠᱮ ᱵᱚᱞᱮ
ᱢᱮᱱᱫᱚ ᱢᱮᱱᱟᱜᱼᱟ ᱛᱳᱢᱟᱨ ᱛᱤᱨᱮᱞ ᱫᱟᱨᱮ ᱢᱮᱱᱟᱜᱼᱟ᱾ ᱠᱳᱫ ᱫᱟᱨᱮ ᱢᱮᱱᱟᱜᱼᱟ ᱟᱨ ᱚᱝᱠᱟᱱ ᱠᱷᱤᱡᱩᱨ ᱫᱟᱨᱮ ᱠᱚ ᱛᱟᱞᱮ ᱫᱟᱨᱮ ᱠᱚ ᱢᱮᱱᱟᱜᱼᱟ᱾
ᱟᱪᱷᱟ ᱟᱪᱷᱟ ᱟᱪᱷᱟ
ᱟᱨᱚ ᱚᱝᱠᱟᱱᱟᱜ ᱟᱨᱚ ᱟᱭᱢᱟ ᱟᱭᱢᱟ ᱫᱟᱨᱮ ᱢᱮᱱᱟᱜᱼᱟ᱾ ᱟᱫᱚ
ᱦᱮᱸ ᱛᱟᱯᱚᱨ ᱱᱚᱶᱟ ᱡᱟᱦᱟᱸ ᱵᱤᱨ ᱨᱮᱞᱟᱟᱝ ᱞᱟᱹᱭᱮᱫ ᱱᱚᱶᱟ ᱠᱤᱛᱟᱹ ᱠᱷᱤᱡᱩᱨ ᱵᱮᱱ ᱟᱸᱡᱚᱢ ᱠᱟᱫᱟ ᱥᱮ ᱵᱟᱝ? ᱦᱟᱱᱮ ᱠᱷᱤᱡᱩᱨ ᱞᱮᱠᱟᱱᱟᱜ ᱜᱮ ᱦᱮᱸ ᱦᱮᱸᱫᱮ ᱦᱮᱸᱫᱮ ᱚᱱᱟ ᱫᱚ ᱡᱚᱜᱼᱟ ᱠᱷᱤᱡᱩᱨ ᱜᱮ ᱛᱟᱯᱚᱨ ᱪᱩᱨᱟᱹ ᱢᱟᱴᱷᱟ ᱠᱚ ᱧᱟᱢᱚᱜᱼᱟ᱾ ᱯᱚ ᱠᱤᱼᱠᱤᱫᱩ ᱟᱲᱟᱜ ᱠᱚ ᱟᱹᱰᱤ ᱟᱭᱢᱟ ᱨᱚᱠᱚᱢᱟᱜ ᱛᱟᱦᱮᱸᱱ ᱠᱟᱱᱟ᱾ ᱦᱮᱸ ᱟᱞᱮᱭᱟᱜ ᱵᱤᱨ ᱨᱮᱫᱚ ᱱᱚᱝᱠᱟ ᱥᱟᱨᱡᱚᱢ ᱫᱟᱨᱮ ᱠᱚ ᱢᱮᱥᱟ ᱟᱹᱰᱤ ᱠᱤᱪᱷᱩ ᱫᱟᱨᱮ ᱠᱚᱜᱮ ᱦᱮᱱᱟᱜᱼᱟ ᱟᱨ ᱢᱟᱛᱠᱚᱢ ᱫᱟᱨᱮ ᱜᱚᱝᱠᱮ ᱦᱮᱱᱟᱜᱼᱟ ᱟᱹᱰᱤ ᱡᱟᱹᱥᱛᱤ ᱜᱮ ᱛᱟᱞᱦᱮ ᱢᱟᱛᱠᱚᱢ ᱠᱚᱦᱚᱸᱞ ᱞᱮ ᱦᱟᱞᱟᱝ ᱜᱮᱭᱟ ᱥᱤᱡᱤᱱ ᱨᱮ᱾ ᱛᱟᱯᱚᱨ ᱢᱟᱛᱠᱚᱢ ᱮᱸᱜ ᱯᱟᱹᱨᱟᱹ ᱠᱚᱠᱚ ᱡᱟᱦᱟᱭ ᱠᱚ ᱡᱩᱛᱟᱠᱚ ᱡᱩᱛᱟᱠᱚ ᱵᱟᱠᱷᱟᱱ ᱫᱚ ᱟᱞᱮ ᱫᱚ ᱡᱮᱢᱚᱱ ᱞᱮ ᱟᱹᱠᱷ ᱟᱹᱠᱨᱤ ᱧᱟᱞᱮ ᱟᱞᱮ ᱫᱚ ᱵᱟᱞᱮ ᱡᱩᱛ ᱛᱮ ᱟᱨ ᱱᱚᱣᱟ ᱢᱟᱛᱠᱚᱢ ᱞᱟ ᱴᱷᱟ ᱠᱚᱦᱚᱸᱞ ᱞᱮ ᱡᱩᱛ ᱜᱮᱭᱟ ᱦᱟᱱᱮ ᱢᱟᱛᱼᱢᱟᱛᱠᱚᱢ ᱱᱟᱜ ᱦᱮᱸ ᱛᱤᱠᱤ ᱠᱟᱛᱮᱜ ᱡᱟᱦᱟᱸ ᱠᱚ ᱡᱚᱢ ᱮᱫᱟ ᱚᱱᱟ ᱟᱨ ᱵᱟᱠᱲᱮ ᱵᱟᱹᱠᱲᱤ ᱠᱩᱵᱮᱱ ᱡᱚᱢ ᱵᱟᱲᱟᱣ ᱠᱟᱫᱟ?. ᱥᱮ ᱵᱟᱝ ᱩᱛᱩ ᱠᱟᱛᱮᱜ
ᱦᱚᱸ ᱜᱚᱝᱠᱮ ᱡᱚᱢ ᱵᱟ ᱲᱟ ᱫᱚ ᱡᱚᱢ ᱵᱟᱲᱟ ᱦᱩᱭ ᱠᱟᱱ ᱜᱮᱭᱟ ᱡᱚᱢ ᱜᱮᱭᱟ
ᱚ ᱟᱪᱷᱟ ᱟᱪᱷᱟ ᱦᱮᱸ ᱛᱟᱞᱦᱮ ᱵᱟᱠᱲᱮ ᱥᱚᱢᱚᱭ ᱫᱚ ᱵᱟᱠᱲᱮ ᱠᱚ ᱩᱸᱻ ᱫᱚᱢᱮ ᱜᱮᱞᱮ ᱩᱛᱩᱭᱟ ᱟᱨ ᱵᱟᱠᱲᱮ ᱡᱚ ᱵᱷᱤᱛᱤᱨ ᱨᱮ ᱡᱟᱦᱟᱸᱭ ᱡᱟᱝ ᱵᱚᱱ ᱠᱩᱭ ᱰᱤ ᱦᱟᱞᱼᱦᱟᱞᱟᱝ ᱠᱟᱛᱮᱜ ᱞᱮ ᱫᱚᱦᱚ ᱠᱟᱫᱟ ᱛᱟᱞᱦᱮ ᱚᱱᱟ᱾ ᱠᱚ ᱦᱮᱸ ᱪᱚᱠᱟᱜ ᱛᱮᱜ ᱪᱷᱟᱲᱟᱣ ᱠᱟᱛᱮᱜ ᱡᱟᱦᱟᱣ ᱫᱟᱹᱞ ᱛᱮᱜ ᱧᱟᱢᱚᱜ ᱠᱟᱱᱟ ᱚᱱᱟ ᱞᱮᱱ ᱠᱟᱛᱮᱜ ᱥᱩᱱᱩᱢ ᱦᱩᱭᱩᱜᱼᱟ ᱛᱟᱞᱦᱮ ᱚᱱᱟ ᱥᱩᱱᱩᱢ ᱫᱚ ᱱᱚᱣᱟ ᱨᱟᱵᱟᱝ ᱫᱤᱱ ᱦᱤᱡᱩᱜ ᱠᱟᱱᱟ ᱚᱸ ᱚᱡᱚᱜ ᱯᱟᱲᱦᱚᱸ ᱟᱹᱰᱤ ᱞᱚᱞᱚ ᱜᱮᱵᱮᱱ ᱵᱩᱡᱷᱟᱹᱣ ᱛᱟᱞᱦᱮ ᱜᱚᱝᱠᱮ ᱟᱯᱮ ᱥᱮᱫ ᱱᱚᱣᱟ ᱮᱸ ᱢᱟᱛᱠᱚᱢ ᱫᱟᱨᱮ ᱠᱚᱫᱚ ᱦᱮᱱᱟᱜ ᱟᱥᱮ ᱵᱟᱹᱱᱩᱜᱼᱟ?.
ᱠᱚᱢ ᱫᱟᱨᱮ ᱫᱚ ᱢᱮᱱᱟᱜ ᱜᱮᱭᱟ ᱜᱚᱝᱠᱮ ᱵᱤᱨ ᱠᱚᱨᱮ ᱜᱮ ᱢᱟᱱᱮ
ᱚ ᱟᱪᱷᱟ ᱟᱪᱷᱟ ᱛᱟᱦᱞᱮ ᱥᱩᱱᱩᱢ ᱠᱚᱫᱚ ᱯᱮ ᱞᱮᱱ ᱜᱮᱭᱟ ᱥᱮ ᱵᱟᱝ?